ᱡᱚᱦᱟᱨ ᱜᱮ
ᱦᱳᱭ ᱡᱚᱦᱟᱨ ᱜᱮ
ᱢᱟ ᱥᱩᱨᱩᱭ ᱢᱮ ᱪᱮᱫ ᱠᱚ ᱚᱠᱟ ᱴᱚᱯᱤᱠ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ
ᱦᱳᱭ
ᱵᱮᱥ ᱵᱟᱲᱟᱜ ᱜᱮᱭᱟᱢ ᱛᱚ
ᱦᱳᱭ ᱵᱮᱥ ᱵᱟᱲᱟ ᱜᱮ ᱟᱢᱜᱮ ᱚᱠᱟ ᱞᱮᱠᱟ
ᱤᱧ ᱦᱚᱸ ᱵᱮᱥ ᱵᱟᱲᱟ ᱜᱤᱭᱟᱹᱧ ᱚᱞᱚᱜ ᱯᱟᱲᱦᱟᱣ ᱠᱚᱢᱟ ᱮᱥᱴᱟᱴ ᱠᱟᱱ ᱪᱟᱹᱞᱩ ᱠᱟᱱ ᱛᱟᱢ ᱜᱮᱭᱟ ᱦᱚᱭ ᱛᱚ ᱪᱟᱞᱟᱜ ᱠᱟᱱ ᱜᱮᱛᱟ ᱢᱟ ᱚᱞᱚᱜ ᱯᱟᱲᱦᱟᱣ ᱠᱚ ᱟᱪᱪᱷᱟ ᱟᱪᱪᱷᱟ ᱟᱪᱪᱷᱟ
ᱜᱮ ᱚᱞᱚᱜ ᱯᱟᱲᱦᱟᱜ ᱪᱟᱞᱟᱜ ᱠᱟᱱ ᱜᱮᱭᱟ ᱥᱮ ᱵᱟᱝ ᱥᱮ ᱪᱮᱫ ᱪᱤᱠᱟᱹᱭ ᱜᱮᱭᱟ
ᱤᱧᱟᱹᱜ ᱦᱚᱸ ᱪᱟᱞᱟᱜ ᱠᱟᱱ ᱜᱮᱭᱟ ᱚᱞᱚᱜ ᱯᱟᱲᱦᱟᱜ ᱫᱚ ᱠᱚᱱᱴᱤᱱᱤᱭᱩ ᱨᱮᱜᱮ ᱛᱟᱦᱮᱸ ᱫᱚᱨᱠᱟᱨ ᱜᱮ ᱠᱟᱱᱟ ᱟᱵᱚ ᱫᱚ ᱦᱮᱸ ᱥᱮ ᱠᱚᱱᱴᱤᱱᱤᱭᱩ ᱨᱮᱜᱮ ᱛᱟᱦᱮᱸ ᱫᱚᱨᱠᱟᱨ ᱠᱟᱱᱟ ᱥᱟᱱᱛᱟᱞᱤ ᱛᱮᱜᱮ ᱛᱟᱢ ᱛᱚ ᱚᱞᱚᱜ ᱯᱟᱲᱦᱟᱣ ᱫᱚ
ᱦᱳᱭ ᱥᱟᱱᱛᱟᱞᱤ ᱛᱮᱜᱮ
ᱦᱮᱸ ᱛᱚ ᱱᱟᱯᱟᱭ ᱜᱮ ᱫᱚᱨᱠᱟᱨ ᱜᱮ ᱠᱟᱱᱟ ᱥᱟᱱᱛᱟᱞᱤ ᱫᱚ ᱤᱧᱟᱹᱜ ᱦᱚᱸ ᱥᱟᱱᱛᱟᱞᱤ ᱛᱮᱜᱮ ᱱᱟᱯᱟᱭ ᱜᱮ ᱥᱟᱱᱛᱟᱞᱤ ᱫᱚ ᱯᱟᱲᱦᱟᱜ ᱫᱚᱨᱠᱟᱨ ᱜᱮ ᱠᱟᱱ ᱛᱟᱵᱚᱱᱟ ᱟᱵᱚᱣᱟᱜ
ᱦᱳᱭ
ᱯᱟᱹᱨᱥᱤ ᱫᱚ ᱥᱮᱬᱟ ᱞᱟᱹᱠᱛᱤ ᱠᱟᱱ ᱛᱟᱵᱚᱱ ᱜᱮᱭᱟ ᱟᱵᱚᱣᱟᱜ ᱡᱮᱦᱮᱛᱩ ᱯᱟᱹᱨᱥᱤ ᱱᱤᱡᱮ ᱯᱟᱹᱨᱥᱤ ᱢᱮᱱᱟᱜ ᱛᱟᱵᱚᱱᱟ ᱢᱤᱫᱴᱟᱝ ᱚᱱᱟ ᱫᱚ ᱫᱚᱨᱠᱟᱨ ᱜᱮ ᱠᱟᱱ ᱛᱟᱵᱚᱱᱟ ᱟᱵᱚᱣᱟᱜ ᱯᱟᱹᱨᱥᱤ ᱛᱮ ᱚᱞᱚᱜ ᱯᱟᱲᱦᱟᱣ ᱮᱴᱟᱜ ᱯᱟᱹᱨᱥᱤ ᱪᱮᱫᱟᱜ ᱵᱚᱱ ᱠᱩᱫᱟᱹᱣ ᱟ ᱦᱮᱸ ᱥᱮ
ᱦᱳᱭ
ᱱᱟᱯᱟᱭ ᱠᱟᱛᱷᱟ ᱛᱟᱯᱮ ᱥᱟᱦᱮ ᱟᱢ ᱚᱠᱟ ᱥᱟᱵᱡᱮᱴ ᱮᱢ ᱯᱟᱲᱦᱟᱜ ᱠᱟᱱᱟ
ᱤᱧ ᱫᱚ ᱦᱟᱸᱜ ᱯᱷᱤᱞᱳᱡᱚᱯᱷᱤ ᱯᱷᱤᱞᱳᱡᱚᱯᱷᱤᱧ ᱚᱱᱟᱨᱥ ᱮᱫ ᱠᱟᱱᱟ ᱦᱟᱸᱜ
ᱟᱪᱪᱷᱟ ᱟᱪᱪᱷᱟ ᱱᱟᱯᱟᱭ ᱠᱟᱛᱷᱟ ᱛᱟᱦᱚᱞᱮ ᱥᱟᱱᱛᱟᱲᱤ ᱥᱟᱶᱦᱮᱫ ᱨᱮᱱ ᱛᱚ ᱢᱤᱫ ᱵᱟᱨ ᱦᱚᱲᱮᱢ ᱴᱷᱟᱹᱣᱠᱟᱹ ᱠᱚᱜᱮᱭᱟ ᱟᱵᱚᱨᱤᱱ ᱢᱟᱹᱱᱟᱱ ᱦᱚᱲ ᱠᱚ ᱡᱟᱦᱟᱸᱭ ᱡᱟᱦᱟᱸᱭ ᱱᱤᱛᱚᱜ ᱥᱟᱸᱦᱮᱫᱤᱭᱟᱹ ᱦᱤᱥᱟᱹᱵ ᱛᱮᱵᱚᱱ ᱪᱤᱱ ᱢᱟᱱᱮ ᱩᱨᱩᱢᱮᱜ ᱠᱚᱣᱟ ᱩᱱᱠᱩ ᱠᱚ
ᱦᱮᱸ ᱦᱮᱸ ᱴᱷᱟᱹᱣᱠᱟᱹ ᱠᱚᱜᱮᱭᱟ ᱢᱤᱫ ᱵᱟᱨᱮᱭᱟ ᱦᱚᱲ
ᱪᱤᱞᱤ ᱪᱤᱞᱤ ᱠᱚᱢ ᱴᱷᱟᱹᱣᱠᱟᱹ ᱠᱚᱜᱮᱭᱟ
ᱡᱮᱢᱚᱱ ᱟᱵᱚᱨᱮᱱ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱠᱚᱵᱤᱜᱩᱨᱩ ᱥᱟᱫᱷᱩ ᱨᱟᱢᱪᱟᱸᱫᱽ ᱢᱩᱨᱢᱩ
ᱮᱠᱫᱚᱢ
ᱦᱳᱭ ᱟᱢᱮᱢ ᱴᱷᱟᱹᱣᱠᱟᱹ ᱠᱚᱜᱮᱭᱟ ᱩᱱᱠᱩ ᱠᱚ
ᱦᱮᱸ ᱮᱠᱫᱚᱢ ᱩᱱᱠᱩ ᱠᱚᱫᱚ ᱚ ᱪᱮᱫᱟᱜ ᱫᱚ ᱵᱟᱝ-ᱟ ᱩᱱᱠᱩ ᱞᱟᱹᱭ ᱞᱮᱠᱚ ᱠᱷᱟᱱ ᱥᱟᱶᱦᱮᱫᱤᱭᱟᱹ ᱠᱟᱛᱷᱟ ᱞᱟᱹᱭ ᱞᱮᱠᱚ ᱠᱷᱟᱱ ᱩᱱᱠᱩ ᱜᱮ ᱯᱳᱭᱞᱳ ᱨᱮᱜᱮ ᱠᱚ ᱦᱤᱡᱩᱜ-ᱟ ᱚᱱᱟ ᱫᱚ ᱪᱤᱜ ᱪᱤᱱᱦᱟᱹᱣ ᱵᱟᱝ ᱪᱤᱱᱦᱟᱹᱣ ᱨᱮᱱᱟᱜ ᱠᱟᱛᱷᱟ ᱫᱚ ᱵᱟᱝ ᱠᱟᱱᱟ ᱪᱤᱱᱦᱟᱹᱣ ᱞᱟᱹᱠᱛᱤ ᱠᱟᱱ ᱜᱮᱭᱟ ᱩᱱᱠᱩ ᱠᱚᱫᱚ ᱪᱮᱫᱟᱜ ᱥᱮ ᱩᱱᱟᱹᱜ ᱩᱱᱟᱹᱜ ᱟᱵᱚ
ᱠᱚᱵᱤᱜᱩᱨᱩ ᱤᱫᱤ ᱠᱟᱛᱮᱫ ᱡᱟᱦᱟᱸ ᱠᱤᱪᱷᱩᱢ ᱵᱟᱲᱟᱭᱟ ᱛᱚ ᱞᱟᱹᱭ ᱫᱟᱲᱮᱭᱟᱧ ᱟᱢ
ᱠᱚᱵᱤᱜᱩᱨᱩ ᱫᱚ ᱡᱮᱢᱚᱱ ᱟᱵᱚ ᱚᱞ ᱪᱤᱠᱤ ᱞᱤᱯᱤ ᱵᱮᱱᱟᱣ ᱞᱮᱫ ᱛᱟᱵᱚᱱᱟᱵᱚ ᱢᱮᱫ ᱢᱟᱨᱥᱟᱞ ᱟᱵᱚ ᱯᱩᱭᱞᱳ ᱨᱮ ᱦᱚᱨ ᱰᱟᱦᱟᱨ ᱨᱮ ᱩᱫᱩᱜ ᱠᱟᱜ ᱵᱚᱱᱟᱭ ᱥᱮ ᱵᱟᱝ ᱟ
ᱦᱳᱭ ᱦᱳᱭ
ᱟᱹᱰᱤ ᱱᱟᱯᱟᱭ ᱢᱤᱫᱴᱟᱝ ᱟᱹᱰᱤ ᱟᱹᱰᱤ ᱵᱚᱸᱜᱟ ᱵᱟᱨᱟ ᱵᱟᱨᱤ ᱦᱚᱲ ᱠᱟᱱᱟᱭ ᱥᱤᱧ ᱪᱟᱸᱫᱚ ᱠᱟᱱ ᱛᱟᱵᱚᱱᱟ ᱯᱟᱹᱨᱥᱤ ᱥᱤᱧ ᱪᱟᱸᱫᱚ ᱡᱟᱦᱟᱸᱭ ᱵᱚᱱ ᱢᱮᱛᱟᱭ ᱠᱟᱱᱟ ᱥᱟᱶᱦᱮᱫ ᱨᱮᱦᱚᱸ ᱩᱱᱤᱭᱟᱜ ᱦᱚᱸ ᱟᱹᱰᱤᱜᱟᱱ ᱩᱱᱤ ᱥᱩᱫᱷᱩ ᱚᱞ ᱢᱟᱱᱮ ᱚᱞᱪᱤᱠᱤ ᱥᱩᱫᱩ ᱚᱰᱳᱠ ᱥᱩᱢᱩᱝ ᱫᱚ ᱵᱟᱝ ᱜᱮ ᱚᱞᱪᱤᱠᱤ ᱠᱷᱚᱱᱟᱜ ᱟᱨᱦᱚᱸ ᱵᱟᱭᱨᱮ ᱨᱮ ᱟᱹᱰᱤ ᱠᱤᱪᱷᱩ ᱟᱵᱚᱣᱟᱜ ᱢᱟᱱᱮ ᱵᱮᱱᱟᱣ ᱦᱚᱴᱚ ᱠᱟᱜ ᱵᱚᱱᱟ ᱥᱮ ᱠᱚᱨᱟᱣ ᱦᱚᱴᱚ ᱨᱟᱠᱟᱵ ᱠᱟᱜ ᱵᱚᱱᱟᱭ ᱡᱮᱢᱚᱱ ᱦᱮᱸ ᱦᱮᱸ ᱮᱠᱫᱚᱢ ᱜᱟᱭᱟᱱ ᱠᱚ ᱢᱮᱱᱟᱜ ᱛᱟᱭᱟ ᱟᱹᱰᱤ ᱨᱚᱠᱚᱢ ᱜᱟᱭᱟᱱ ᱢᱮᱱᱟᱜ ᱛᱟᱭᱟ ᱦᱮᱸ ᱥᱮ ᱢᱤᱫ ᱵᱟᱨ ᱟᱢ ᱩᱱᱤᱭᱟᱜ ᱜᱟᱭᱟᱱ ᱠᱚᱢ ᱵᱟᱲᱟᱭ ᱜᱮ ᱛᱟᱭᱟ
ᱵᱟᱵᱟ ᱚᱱᱠᱟ ᱞᱮᱠᱟ ᱦᱟᱸᱜ ᱵᱟᱰᱟᱭ ᱠᱚᱫᱚ ᱵᱟᱹᱱᱩᱜ ᱠᱟᱫᱟ ᱡᱩᱫᱤᱭᱳ ᱵᱟᱲᱟᱭ ᱠᱟᱱ ᱛᱟᱸᱦᱮᱱᱟ ᱱᱤᱛᱚ ᱱᱤᱛᱚᱜ ᱵᱟᱹᱧ ᱩᱭᱦᱟᱹᱨᱚᱜ ᱠᱟᱱᱟ
ᱟᱪᱪᱷᱟ ᱟᱪᱪᱷᱟ ᱩᱱᱤᱭᱟᱜ ᱜᱟᱭᱟᱱ ᱠᱚᱫᱚ ᱢᱤᱫ ᱵᱟᱨ ᱜᱟᱭᱟᱱ ᱠᱚᱫᱚ ᱦᱩᱭᱩᱜ ᱠᱟᱱ ᱛᱟᱭᱟ ᱵᱤᱫᱩ ᱪᱟᱸᱫᱟᱱ ᱠᱟᱱ ᱛᱟᱭᱟ ᱯᱩᱭᱞᱩ ᱜᱟᱭᱟᱱ ᱫᱚᱥᱟᱨ ᱜᱟᱭᱟᱱ ᱠᱟᱱ ᱛᱟᱭ ᱫᱟᱲᱮ ᱜᱮ ᱫᱷᱚᱱ ᱟᱨ ᱛᱟᱨ ᱯᱚᱨᱮ ᱞᱚ ᱵᱤᱨ ᱢᱮᱱᱟᱜ ᱛᱟᱭᱟ ᱥᱟᱱᱛᱟᱞᱤ ᱥᱟᱱᱛᱟᱲ ᱦᱩᱞ ᱢᱤᱫ ᱴᱟᱝ ᱢᱮᱱᱟᱜ ᱛᱟᱭᱟ
ᱛᱟᱦᱚᱞᱮᱢ ᱞᱟᱹᱭ ᱠᱮᱫ ᱠᱷᱟᱱ ᱠᱟᱹᱴᱤᱡ ᱠᱟᱹᱴᱤᱡ ᱩᱭᱦᱟᱹᱨ ᱦᱤᱡᱩᱜ ᱠᱟᱱᱟ ᱟᱨᱠᱤ
ᱮᱠᱫᱚᱢ ᱚᱱᱟ ᱠᱚ ᱢᱮᱱᱟᱜ ᱛᱟᱭᱟ
ᱦᱟᱸᱜ ᱯᱟᱲᱦᱟᱣ ᱵᱟᱲᱟ ᱠᱟᱫᱚ ᱦᱩᱭ ᱠᱟᱱ ᱜᱮᱭᱟ ᱦᱚᱭᱛᱚ ᱦᱤᱲᱤᱧ ᱦᱩᱭ ᱠᱟᱱᱟ
ᱦᱮᱸ ᱮᱠᱫᱚᱢ ᱦᱮᱸᱛᱚ ᱚᱱᱟ ᱠᱚ ᱪᱟᱨᱪᱟ ᱫᱚ ᱫᱚᱨᱠᱟᱨ ᱠᱟᱱ ᱜᱮᱭᱟ ᱟᱵᱚᱣᱟᱜ ᱦᱮᱸᱥᱮ
ᱱᱤᱛᱚ ᱴᱷᱤᱠ ᱴᱟᱪᱦᱚᱸ ᱫᱚᱨᱠᱟᱨ ᱠᱟᱱ ᱜᱮᱭᱟ
ᱦᱩᱸ ᱠᱟᱨᱚᱱ ᱡᱟᱦᱟᱸ ᱨᱮᱜᱮ ᱠᱚ ᱟᱵᱚ ᱠᱚ ᱠᱩᱞᱤ ᱵᱚᱱᱟ ᱢᱮᱱ ᱠᱷᱟᱱ ᱵᱚᱱ ᱞᱟᱹᱭ ᱫᱟᱨᱟᱢ ᱫᱟᱲᱮᱭᱟᱜ ᱢᱟᱵᱚᱱ ᱟᱵᱚ ᱟᱵᱚ ᱢᱚᱪᱟ ᱛᱤᱨᱩᱯ ᱠᱟᱛᱮᱫ ᱢᱟᱱᱮ ᱚᱱᱠᱟ ᱠᱟᱛᱷᱟ ᱵᱟᱝ ᱟᱸᱡᱚᱢ ᱨᱮᱱᱟᱜ ᱢᱟᱱᱮ, ᱢᱚᱪᱟ ᱵᱩᱱ ᱛᱤᱨᱩᱯ ᱛᱷᱤᱨ ᱠᱟ ᱛᱮᱵᱩᱱ ᱟᱞᱚ ᱵᱚᱱ ᱟᱸᱡᱚᱢᱟ ᱦᱚᱲ ᱴᱷᱮᱱ, ᱪᱮ ᱱᱚᱶᱟ ᱦᱚᱸ ᱵᱟᱢ ᱵᱟᱲᱟᱭᱟ?
ᱟᱹᱰᱤ ᱵᱷᱟᱹᱜᱮ ᱠᱟᱛᱷᱟᱢ ᱞᱟᱹᱭ ᱠᱮᱫᱟ ᱛᱚ ᱪᱟᱨᱪᱟᱭ ᱦᱩᱭᱩᱜ-ᱟ ᱱᱚᱣᱟ ᱜᱮ
ᱛᱤᱱᱟᱹᱜ ᱮᱢ ᱪᱟᱨᱪᱟᱭᱟ ᱩᱱᱟᱹᱜ ᱜᱮ ᱟᱢᱟᱜ ᱵᱷᱟᱹᱜᱤᱜ ᱛᱟᱢᱟ ᱩᱱᱟᱹᱜ ᱜᱮ ᱟᱢᱟᱜ ᱥᱚᱵᱥᱚᱢᱚᱭ ᱩᱭᱦᱟᱹᱨ ᱨᱮ ᱛᱟᱸᱦᱮᱭᱮᱱ ᱛᱟᱢᱟ ᱠᱟᱛᱷᱟ ᱯᱤᱪᱷᱤ ᱡᱟᱦᱟᱸᱭ ᱠᱩᱞᱤ ᱢᱮ ᱛᱤᱥ ᱨᱮᱦᱚᱸ ᱟᱞᱚᱢ ᱤᱭᱟᱹ ᱫᱟᱲᱮᱭᱟ ᱢᱟᱱᱮ ᱵᱟᱢ ᱞᱟᱹᱭ ᱫᱟᱲᱮᱭᱟᱜ ᱟ ᱚᱱᱠᱟᱱ ᱛᱮᱞᱟ
ᱦᱩᱸ ᱦᱩᱸ ᱦᱩᱸ ᱪᱟᱨᱪᱟ ᱦᱩᱭᱩᱜ-ᱟ ᱵᱷᱟᱜᱮ ᱠᱟᱛᱷᱟ ᱜᱮᱢ ᱞᱟᱹᱭ ᱠᱟᱜ-ᱟ ᱛᱚ
ᱚᱱᱠᱟ ᱜᱮ ᱪᱟᱨᱪᱟ ᱫᱤᱱᱟᱹᱢ ᱫᱚᱨᱠᱟᱨ ᱜᱮ ᱠᱟᱱ ᱛᱟᱵᱚᱱᱟ ᱟᱵᱚᱣᱟᱜ ᱱᱤᱛᱚᱜ ᱢᱟ ᱟᱪᱪᱷᱟ ᱟᱵᱚ ᱱᱤᱛᱚᱜ ᱟᱵᱚ ᱱᱤᱛᱚᱜ ᱥᱚᱢᱟᱡᱽ ᱨᱮ ᱢᱤᱫᱴᱟᱝ ᱧᱮᱞᱚᱜ ᱠᱟᱱᱟ ᱥᱟᱱᱛᱟᱲ ᱥᱚᱢᱟᱡ ᱨᱮ ᱢᱤᱫ ᱵᱟᱹᱲᱤᱡ ᱚᱨᱥᱚᱝ ᱦᱤᱡᱩᱜ ᱠᱟᱱ ᱛᱟᱵᱚᱱᱟ ᱢᱟᱱᱮ ᱮᱱᱮᱡ ᱥᱮᱨᱮᱧ ᱤᱫᱤᱠᱟᱛᱮ ᱚᱱᱟᱢ ᱞᱟᱹᱭ ᱫᱟᱲᱮᱭᱟᱜ-ᱟ ᱪᱮᱫ ᱪᱮᱫ ᱠᱷᱟᱹᱛᱤᱨ ᱛᱮ ᱟᱵᱚᱣᱟᱜ ᱵᱟᱹᱲᱤᱡ ᱚᱨᱥᱚᱝ ᱠᱚ ᱦᱩᱭᱩᱜ ᱠᱟᱱ ᱛᱟᱵᱚᱱᱟ
ᱢᱟᱱᱮ ᱱᱚᱶᱟᱢ ᱞᱟᱹᱭᱮᱜ ᱠᱟᱱᱟ ᱡᱟᱦᱟᱱᱟᱜ ᱜᱮ ᱦᱩᱭᱩᱜ ᱠᱟᱱ ᱛᱟᱵᱚᱱᱟ ᱰᱤᱡᱮ ᱵᱚᱱ ᱟᱹᱜᱩᱭᱮᱫ ᱠᱟᱱᱟ ᱱᱚᱶᱟ ᱾
ᱮᱠᱫᱚᱢ ᱮᱠᱫᱚᱢ ᱮᱠᱫᱚᱢ ᱟᱹᱰᱤ ᱱᱟᱯᱟᱭ ᱠᱟᱛᱷᱟ ᱠᱟᱱᱟ ᱾
ᱤᱧ ᱛᱩᱧ ᱞᱟᱹᱭᱮᱫ ᱠᱟᱱᱟ ᱱᱚᱣᱟ ᱛᱮᱦᱚᱸ ᱵᱮᱥ ᱫᱚ ᱵᱟᱝ ᱦᱳᱭᱳᱜ ᱠᱟᱱᱟ ᱛᱚ ᱟᱵᱚ ᱵᱟᱹᱲᱤᱡ ᱥᱮᱫ ᱜᱮᱵᱚᱱ ᱪᱟᱞᱟᱜ ᱠᱟᱱᱟ ᱾
ᱦᱮᱸ ᱦᱮᱸ ᱵᱟᱹᱲᱤᱡ ᱥᱮᱜ ᱜᱮᱵᱚᱱ ᱪᱟᱞᱟᱜ ᱠᱟᱱᱟ ᱾
ᱟᱫᱩᱧ ᱮᱠᱪᱩᱭᱞᱤᱧ ᱢᱚᱱᱮᱭᱟ ᱴᱷᱤᱠ ᱵᱟᱝ ᱠᱟᱱᱟ ᱤᱧᱫᱩᱧ ᱢᱚᱱᱮᱭᱟ ᱦᱟᱸᱜ ᱾
ᱦᱮᱸ, ᱛᱟᱯᱚᱨᱮ ᱠᱚᱲᱟ ᱜᱤᱫᱽᱨᱟᱹ ᱠᱚ ᱢᱩᱫᱽ ᱨᱮ ᱮᱸ ᱡᱮᱢᱚᱱ ᱚᱸᱢ ᱠᱤᱪᱷᱩ ᱠᱤᱪᱷᱩ ᱠᱚᱲᱟ ᱜᱤᱫᱽᱨᱟᱹ ᱢᱮᱱᱟᱜ ᱠᱚᱣᱟ ᱵᱟᱝ ᱪᱚᱠᱚ ᱞᱟᱡᱟᱜ ᱵᱟᱝ ᱪᱚᱠᱚ ᱵᱚᱛᱚᱨᱚᱜ ᱢᱮᱱᱠᱷᱟᱱ ᱛᱩᱢᱫᱟᱹᱜ ᱴᱟᱢᱟᱠ ᱨᱩ ᱨᱮ ᱥᱮᱞᱮᱫ ᱨᱮ ᱵᱟᱠᱚ ᱛᱟᱦᱮᱱᱟ ᱾
ᱛᱚ ᱦᱳᱭᱛᱚ ᱩᱱᱠᱩ ᱞᱟᱹ ᱫᱚ ᱦᱳᱭᱛᱳ ᱵᱟᱝᱠᱚ ᱵᱟᱰᱟᱭᱟ ᱠᱤᱱᱛᱩ ᱤᱧ ᱫᱚ ᱦᱟᱸᱜ ᱟᱹᱰᱤᱧ ᱨᱩᱥᱤᱠᱟ ᱜᱮᱭᱟ ᱚᱱᱟ ᱠᱚᱫᱚ ᱞᱟᱦᱟ ᱨᱮᱜᱮᱧ ᱛᱟᱦᱮᱱ ᱜᱮᱭᱟ ᱾
ᱮᱠᱛᱚᱢ ᱮᱠᱛᱚᱢ ᱦᱮᱸ ᱛᱟᱦᱮᱸ ᱞᱟᱹᱠᱛᱤ ᱠᱟᱱ ᱜᱮᱭᱟ ᱪᱮᱫᱟᱜ ᱥᱮ ᱟᱵᱚᱣᱟᱜ ᱥᱟᱱᱛᱟᱲ ᱥᱚᱢᱟᱡᱽ ᱫᱚ ᱟᱵᱚ ᱟᱵᱚ ᱛᱮᱜᱮ ᱟᱵᱚ ᱡᱤᱭᱟᱹᱲ ᱫᱚᱦᱚᱭ ᱦᱩᱭᱩᱜ ᱛᱟᱵᱚᱱᱟ ᱾ ᱟᱵᱚ ᱠᱚ ᱡᱩᱫᱤ ᱵᱟᱵᱚᱱ ᱞᱟᱦᱟᱜ ᱠᱷᱟᱱ ᱛᱟᱦᱚᱞᱮ ᱚᱠᱚᱭ ᱞᱟᱦᱟᱜᱼᱟ?
ᱦᱩᱸ ᱤᱧ ᱫᱚ ᱥᱟᱹᱨᱤ ᱜᱮ ᱟᱨᱠᱤ ᱛᱚᱵᱮᱜᱤᱧ ᱠᱩᱥᱤᱜ ᱜᱮᱭᱟ ᱚᱱᱟ ᱛᱩᱢᱫᱟᱜ ᱴᱟᱢᱟᱠ ᱤᱫᱤᱜᱮ ᱨᱩ ᱠᱚ ᱤᱫᱤ ᱠᱟᱛᱮᱜ ᱫᱚ ᱾
ᱚᱱᱟ ᱚᱱᱟ ᱠᱚ ᱞᱟᱦᱟ ᱞᱟᱹᱜᱤᱜ ᱢᱟ ᱟᱵᱚᱣᱟᱜ ᱡᱟᱣ ᱡᱟᱣ ᱡᱟᱣ ᱡᱟᱣ ᱠᱷᱚᱱᱟᱜ ᱯᱤᱲᱦᱤ ᱪᱮᱛᱟᱱ ᱯᱤᱲᱦᱤ ᱟᱵᱚᱣᱟᱜ ᱦᱮᱡ ᱦᱤᱡᱩᱜ ᱠᱟᱱ ᱛᱟᱵᱚᱱᱟ ᱮᱱᱮᱡ ᱥᱮᱨᱮᱧ ᱜᱮᱛᱟ ᱵᱚᱱ ᱟᱵᱚᱣᱟᱜ ᱞᱟᱦᱟᱨᱮ ᱥᱮ ᱵᱟᱝᱼᱟ? ᱟᱨ ᱨᱚᱲ ᱜᱮᱵᱚᱱ ᱟᱵᱚ ᱵᱚᱱ ᱨᱟᱦᱟᱼᱟᱜ ᱠᱷᱟᱱ ᱜᱮ ᱚᱱᱟᱜᱮ ᱥᱮᱨᱮᱧ ᱦᱩᱭᱮᱱ ᱛᱟᱵᱚᱱᱟ ᱾ ᱮᱱᱮᱡ ᱜᱮᱵᱚ ᱛᱟᱲᱟᱢ ᱜᱮᱵᱚᱱ ᱞᱩᱦᱩᱠ ᱠᱟᱜ ᱠᱷᱟᱱ ᱜᱮ ᱮᱱᱮᱡ ᱦᱩᱭᱮᱱ ᱛᱟᱵᱚᱱᱟ ᱵᱟᱝ ᱥᱮ ᱛᱤᱱᱟᱹᱜ ᱱᱟᱯᱟᱭ ᱟᱵᱚᱣᱟᱜ ᱾ ᱢᱟᱱᱮ ᱛᱤᱱᱟᱹᱜ ᱪᱚᱨᱚᱠ ᱟᱵᱚᱣᱟᱜ ᱥᱟᱡᱟᱣ ᱜᱩᱪᱷᱟᱹᱣ ᱛᱟᱯᱮ ᱢᱮᱱᱟᱜ ᱛᱟᱵᱚ ᱱᱟ ᱾
ᱟᱵᱩ ᱪᱤᱠᱟᱹ ᱛᱮᱠᱚ ᱵᱩᱡᱽ ᱵᱩᱱᱟ ᱡᱮ ᱟᱵᱩ ᱱᱚᱶᱟ ᱥᱟᱱ-ᱮᱸ ᱟᱵᱩ ᱥᱟᱱᱛᱟᱞ ᱠᱟᱱᱟ ᱵᱩᱱ ᱢᱮᱱ ᱛᱮ?
ᱟᱵᱩᱼᱣᱟᱜ ᱫᱚ ᱚᱦᱚ ᱪᱮᱫᱟᱜ ᱵᱟᱝᱼᱟ ᱟᱵᱚ ᱫᱚ ᱟᱵᱚ ᱥᱚᱵ ᱥᱚᱢᱚᱭ ᱟᱵᱚ ᱡᱷᱚᱛᱚ ᱦᱚᱲ ᱠᱷᱚᱱᱟᱜ ᱨᱤᱛᱤ ᱨᱮᱣᱟᱡᱽ ᱟᱵᱚ ᱫᱚ ᱟᱞᱟᱫᱟ ᱜᱮᱛᱟ ᱵᱚᱱᱟ ᱾ ᱡᱟᱱᱟᱢ ᱠᱷᱚᱱᱟᱜ ᱜᱩᱡᱩᱜ ᱫᱷᱟᱹᱵᱤᱡ ᱟᱵᱚᱣᱟᱜ ᱡᱷᱚᱛᱚ ᱠᱷᱚᱱᱟᱜ ᱠᱟᱞᱪᱟ ᱨᱮᱫᱚ ᱟᱵᱚ ᱚᱱᱚ ᱨᱚᱠᱚᱢ ᱛᱟᱵᱚᱱᱟ ᱮᱠᱫᱚᱢ ᱾ ᱛᱤᱨᱤᱥ ᱪᱤᱞᱞᱤ ᱥᱟᱞᱟᱜ ᱦᱚᱸ ᱵᱟᱭ ᱢᱤᱪᱤᱝᱚᱜ ᱛᱟᱵᱚᱱᱟ
ᱪᱮᱜ ᱧᱮᱞ ᱛᱮᱠᱚ ᱵᱩᱡᱽ ᱫᱟᱲᱮᱭᱟ ᱵᱚᱱᱟ ᱟᱵᱚ?
ᱟᱵᱚᱣᱟᱜ ᱦᱚᱨᱚᱜ ᱵᱟᱸᱫᱮ ᱯᱩᱭᱞᱩ ᱨᱮᱜᱮ ᱟᱵᱚᱣᱟᱜ ᱨᱚᱲ ᱨᱮᱜᱮ ᱯᱩᱭᱞᱩ ᱨᱮᱜᱮ ᱾ ᱦᱚᱨᱚᱜ ᱵᱟᱸᱫᱮ ᱟᱵᱚᱣᱟᱜ ᱱᱚᱣᱟ ᱨᱮᱜᱮ ᱠᱚ ᱴᱷᱟᱹᱣᱠᱟᱹ ᱫᱟᱲᱮᱭᱟ-ᱱᱟ ᱨᱚᱲ ᱨᱮᱜᱮ, ᱚᱱᱟ ᱢᱟᱛᱚ ᱥᱟᱜᱤᱧ ᱨᱮ ᱢᱮᱱᱟᱜᱼᱟ ᱟᱵᱚᱼᱟᱜ ᱟᱵᱚ ᱵᱟᱡᱟᱨ ᱨᱮᱢᱟ ᱛᱩᱢᱫᱟᱜ ᱴᱟᱢᱟᱠ ᱠᱚ ᱜᱚᱜ ᱠᱟᱛᱮ ᱢᱟ ᱵᱟᱵᱚᱱ ᱪᱟᱞᱟᱜ, ᱟᱵᱚᱣᱟᱜ ᱟᱵᱚᱼᱟᱜ ᱦᱚᱨᱚᱜ ᱵᱟᱸᱫᱮ ᱧᱮᱞ ᱛᱮᱜᱮ ᱯᱩᱭᱞᱳ ᱨᱮᱠᱚ ᱩᱨᱩᱢ ᱵᱚᱱᱟ ᱱᱩᱭ ᱫᱚ ᱥᱟᱱᱛᱟᱲ ᱡᱟᱹᱛ ᱠᱟᱱᱟᱭ ᱢᱮᱱᱛᱮ ᱾ ᱥᱮ ᱟᱵᱚᱣᱟᱜ ᱨᱚᱲ ᱨᱮᱜᱮ ᱠᱚ ᱴᱷᱣᱠᱟᱹ ᱵᱚᱱᱟ ᱟᱵᱚᱣᱟ ᱯᱩᱭᱞᱩ ᱠᱚᱫᱚ ᱦᱩᱭᱩᱜ ᱠᱟᱱᱟ ᱟᱵᱚᱼᱟᱜ ᱯᱟᱹᱨᱥᱤ, ᱱᱤᱛᱚᱜ ᱢᱟ ᱰᱮᱵᱷᱞᱚᱯᱚᱜ ᱠᱟᱱᱟ ᱢᱟᱹᱱᱢᱤ ᱠᱚ ᱟᱹᱰᱤ ᱨᱚᱠᱚᱢ ᱵᱟᱸᱫᱮ ᱠᱚᱛᱮ ᱠᱚ ᱪᱟᱞᱟᱜ ᱠᱟᱱᱟ ᱚᱱᱟᱛᱮ ᱵᱟᱝᱼᱟ ᱟᱵᱚᱣᱟᱜ ᱯᱟᱹᱨᱥᱤ ᱜᱮ ᱴᱤᱠᱟᱹ ᱵᱚᱱᱟ ᱟᱵᱚ ᱫᱚ ᱾ ᱯᱟᱨᱥᱤ ᱟᱨ ᱦᱚᱨᱚᱜ ᱵᱟᱸᱫᱮ ᱢᱮᱱᱜᱮ ᱱᱚᱣᱟ ᱫᱚ ᱟᱠᱵᱚᱼᱟᱜ ᱮᱠ-ᱫᱚᱢ ᱾
ᱟᱯᱮ ᱥᱮᱱ ᱩᱱᱠᱩ ᱪᱮᱬᱮ ᱪᱤᱯᱲᱩᱡ ᱠᱩ ᱢᱮᱱᱟᱜ ᱠᱚ ᱜᱮᱭᱟ?
ᱦᱩᱸ ᱢᱮᱱᱟᱜ ᱫᱚ ᱢᱮᱱᱟᱜ ᱠᱚ ᱜᱮᱭᱟ, ᱢᱮᱱᱠᱷᱟᱱ ᱩᱱ ᱫᱤᱱ ᱞᱮᱠᱟᱱ ᱯᱟᱹᱤᱞ ᱪᱤᱞᱤ ᱪᱮᱬᱮ ᱪᱩᱯᱩᱡ ᱠᱚᱠᱚ ᱛᱟᱦᱮᱸ ᱠᱟᱱᱟ ᱚᱱᱠᱟᱱ ᱠᱚᱫᱚ ᱵᱟᱝ-ᱱᱩᱜ ᱠᱚᱣᱟ ᱱᱮᱛᱟᱨ ᱫᱚ ᱾ ᱟᱫᱚ ᱡᱷᱚᱛᱚ ᱜᱮᱠᱚ, ᱢᱤᱨᱩ-ᱢᱤᱨᱩ ᱪᱮᱬᱮ ᱠᱚ ᱠᱚ ᱧᱮᱞ ᱵᱟᱲᱟᱜ ᱜᱮᱭᱟ ᱢᱤᱫ ᱵᱟᱨ ᱾ ᱛᱟᱨ-ᱯᱚᱨᱮ ᱪᱤᱞᱤ ᱠᱚᱠᱚ ᱞᱟᱹᱭ ᱟᱠᱚᱣᱟ ᱩᱱᱠᱩ ᱩᱸᱻᱜ ᱚᱲᱟᱜ? ᱠᱚᱨᱮ ᱡᱟᱦᱟᱸᱭ ᱠᱚᱠᱚ ᱛᱩᱠᱟᱹ ᱵᱟᱲᱟᱭ ᱛᱟᱦᱮᱸ ᱱᱟ ᱵᱩᱥᱩᱵ ᱚᱲᱟᱜ ᱚᱨᱮ ᱥᱤᱞᱤ ᱠᱚ ᱞᱮᱫ ᱟᱠᱚᱣᱟ ᱟᱵᱚ ᱧᱩᱛᱩᱢ ᱫᱚ ᱧᱮᱞ ᱫᱚ ᱜᱷᱮᱨᱣᱟ ᱦᱳᱭ ᱢᱟᱱᱮ ᱧᱩᱛᱩᱢ ᱫᱚ ᱴᱷᱤᱠ ᱜᱮᱭᱟ ᱢᱮᱱᱠᱷᱟᱱ ᱢᱟᱱᱮ ᱧᱩᱛᱩᱢ ᱫᱚ ᱴᱷᱤᱠ ᱜᱤᱭᱟ ᱢᱮᱱᱠᱷᱟᱱ ᱧᱮᱞ ᱫᱚ ᱧᱮᱞᱚᱜ ᱠᱟᱱᱟ ᱢᱮᱱᱠᱷᱟᱱ ᱵᱩᱥᱩᱵ ᱚᱲᱟᱜ ᱵᱟᱝ ᱛᱮᱫᱚ ᱩᱱᱠᱩ ᱫᱚ ᱚᱠᱟᱨᱮ ᱠᱚ ᱛᱩᱠᱟᱹᱭᱟ ᱠᱚ ᱩᱱᱫᱚ ᱵᱩᱥᱩᱵ ᱚᱲᱟᱜ ᱠᱚᱨᱮ ᱜᱮ ᱡᱟᱹᱥ
ᱞᱚ ᱵᱩᱵᱥᱩ ᱚᱲᱟᱜ ᱦᱳᱭ ᱛᱚ ᱥᱮᱫᱟᱭ ᱛᱮᱦᱮᱸ ᱠᱟᱱ ᱛᱮ ᱠᱩ ᱧᱮᱞ ᱧᱟᱢᱚᱜ ᱠᱟᱱ ᱛᱟᱦᱮᱸᱱᱟ ᱮᱠᱷᱚᱱ ᱫᱚ ᱵᱟᱹᱱᱩᱜ ᱠᱚᱛᱮ ᱵᱟᱠᱚ ᱧᱟᱢᱚᱜ ᱠᱟᱱᱟ ᱾ ᱱᱩᱠᱩ ᱫᱚ ᱢᱟᱱᱮ ᱵᱟᱠᱩ ᱡᱚᱭᱮᱱ ᱫᱟ ᱪᱤᱠᱟᱹ ᱛᱮ ᱵᱟᱠᱩ ᱧᱟᱢᱚᱜ ᱠᱟᱱᱟ ᱢᱮᱛᱟ ᱜᱚᱡ ᱱᱟᱠᱩ ᱥᱮ ᱚᱠᱟ ᱠᱚᱨᱮ ᱢᱮᱱᱟᱜ ᱠᱚ ᱜᱮᱭᱟ?
ᱦᱚᱡ ᱮᱱᱟ ᱠᱚ ᱪᱮᱫ ᱢᱮᱜᱴᱟᱝ ᱡᱩᱫᱤ ᱜᱮ ᱟᱢᱟᱜ ᱢᱮᱜᱴᱟᱝ ᱩᱸᱻ ᱦᱚᱭᱛᱳ ᱱᱚᱶᱟ ᱱᱚᱰᱮ ᱱᱟᱜ ᱤᱧ ᱞᱟᱹᱭᱮᱜᱼᱟ ᱥᱤᱧ ᱛᱚ ᱫᱤᱥᱚᱢ ᱨᱮ ᱡᱩᱫᱤ ᱟᱢ ᱡᱩᱫᱤ ᱛᱟᱦᱮ ᱮᱱᱟᱜ ᱴᱷᱟᱶ ᱚᱠᱟ ᱨᱮᱦᱚᱸ ᱵᱟᱢ ᱧᱟᱢᱟ ᱢᱮᱱᱠᱷᱟᱱ ᱟᱢ ᱱᱚᱣᱟ ᱫᱤᱥᱚᱢ ᱨᱮᱢ ᱛᱟᱦᱮᱱᱟ? ᱢᱮᱱᱠᱷᱟᱱ ᱟᱢᱟᱜ ᱵᱟᱧᱪᱟᱣ ᱞᱟᱹᱜᱤᱫ ᱛᱚ ᱡᱟᱦᱟᱸ ᱨᱮᱜᱮ ᱪᱟᱞᱟᱣ ᱦᱩᱭᱩᱜ ᱛᱟᱢᱟ?
ᱥᱮᱛᱚ ᱴᱷᱤᱠ ᱦᱳᱭ ᱟᱹᱛᱩ ᱫᱤᱥᱚᱢ ᱠᱚᱨᱮ ᱫᱚ ᱵᱟᱹᱱᱩᱜ ᱠᱚᱣᱟ ᱱᱚᱣᱟ ᱠᱷᱟᱹᱛᱤᱨᱜᱮ ᱦᱚᱭᱛᱳ ᱵᱩᱥᱩᱵ ᱚᱲᱟᱜ ᱠᱚ ᱛᱮᱦᱮᱸᱱ ᱛᱷᱟ ᱵᱟᱹᱱᱩᱜ ᱛᱟᱠᱩ ᱛᱮ ᱵᱟᱸᱠᱚ ᱧᱟᱢᱚᱜ ᱠᱟᱱᱟ ᱵᱟᱝ ᱦᱸ ᱟᱪᱪᱷᱟ ᱟᱪᱪᱷᱟ
ᱟᱛᱩ ᱫᱤᱥᱚᱢ ᱠᱚᱨᱮ ᱵᱟᱝᱠᱚ ᱧᱮᱞ ᱵᱟᱲᱟᱜ ᱠᱟᱱᱟ ᱛᱟᱨᱯᱚᱨᱮ ᱯᱟᱲᱦᱟᱣ ᱠᱚᱫᱚ ᱪᱮᱫ ᱞᱮᱠᱟ ᱱᱟᱯᱟᱭ ᱵᱟᱲᱟ ᱜᱮ ᱦᱩᱭᱩᱜ ᱠᱟᱱ ᱛᱟᱢᱟ
ᱦᱳᱭ ᱱᱟᱯᱟᱭ ᱵᱟᱲᱟ ᱜᱮ ᱦᱩᱭᱩᱜ ᱠᱟᱱᱟ ᱟᱢᱟᱜ ᱜᱮ ᱪᱮᱜ ᱞᱮᱠᱟ ᱦᱩᱭᱩᱜ ᱠᱟᱱᱟ
ᱤᱧᱟᱹᱜ ᱦᱚᱸ ᱵᱮᱥ ᱜᱮ ᱯᱟᱲᱦᱟ ᱵᱟᱭᱨᱮ ᱨᱮ ᱡᱟᱦᱟᱸᱱᱟᱜ ᱠᱚᱢ ᱡᱟᱦᱟᱸ ᱪᱤᱠᱟᱹ ᱵᱟᱲᱟᱭᱮᱫᱼᱟ ᱥᱮ ᱵᱟᱝᱜᱮ ᱥᱮ ᱥᱩᱫᱩ ᱯᱟᱲᱦᱟᱜ ᱜᱮᱢ ᱠᱚᱱᱴᱤᱱᱤᱭᱩ ᱤᱫᱤᱭ ᱠᱟᱫᱟ
ᱵᱟᱝ ᱵᱟᱝ ᱯᱟᱲᱦᱟᱣ ᱵᱚᱞᱛᱮ ᱫᱚ ᱤᱧᱦᱚᱸ ᱱᱚᱛᱮ ᱯᱟᱲᱦᱟᱣ ᱦᱚᱸᱧ ᱯᱟᱲᱦᱟᱜ ᱜᱮᱭᱟ ᱥᱟᱶᱛᱮ ᱱᱚᱛᱮ ᱚᱲᱟᱜ ᱥᱚᱝᱥᱟᱨ ᱠᱚᱦᱚᱸ ᱧᱮᱞ ᱦᱩᱭᱩᱜ ᱜᱮᱭᱟ ᱴᱩᱠᱴᱟᱠ
ᱦᱮᱸ ᱛᱚ ᱧᱮᱞ ᱫᱚ ᱫᱚᱨᱠᱟᱨ ᱠᱟᱱ ᱜᱮᱭᱟ ᱟᱵᱚ ᱫᱚ
ᱦᱮᱸ
ᱵᱟᱢ ᱧᱮᱞ ᱞᱮᱠᱷᱟᱱ ᱪᱤᱠᱟᱹᱛᱮᱢ ᱪᱤᱠᱟᱹᱛᱮ ᱟᱵᱚ ᱫᱚᱢ ᱵᱟᱧᱪᱟᱜᱼᱟ ᱟᱵᱚᱱ ᱢᱟ ᱥᱚᱵᱽ ᱥᱚᱢᱚᱭ ᱦᱚᱲ ᱦᱚᱯᱚᱱ ᱠᱚᱢᱟ ᱥᱚᱵᱽ ᱥᱚᱢᱚᱭ ᱠᱟᱹᱢᱤ ᱠᱟᱛᱮ ᱜᱮ ᱟᱹᱥᱩᱞᱚᱜ ᱦᱚᱲ ᱠᱟᱱᱟ ᱵᱚᱱ
ᱛᱚ ᱟᱢ ᱫᱚ ᱦᱟᱸᱜ ᱠᱷᱟᱹᱞᱤ ᱯᱟᱲᱦᱟᱣ ᱥᱩᱢᱩᱝ ᱜᱮ ᱥᱮ ᱪᱮᱫ ᱞᱮᱠᱟ
ᱯᱟᱲᱦᱟᱣ ᱫᱚ ᱯᱟᱲᱦᱟᱣ ᱜᱮ ᱯᱟᱲᱦᱟᱣ ᱪᱟᱞᱟᱜ ᱠᱟᱱᱟ ᱟᱣᱩᱴ ᱥᱟᱭᱤᱰ ᱨᱮ ᱱᱮᱴ ᱥᱮᱴ ᱨᱮᱱᱟᱜ ᱦᱚᱸ ᱯᱨᱤᱯᱟᱨᱮᱥᱚᱱ ᱪᱟᱞᱟᱣ ᱦᱩᱭᱩᱜ ᱠᱟᱱ ᱜᱮᱭᱟ
ᱡᱟᱦᱟᱸ ᱥᱮᱫ ᱛᱮᱜᱮ ᱛᱚ ᱫᱚᱨᱠᱟᱨ ᱢᱤᱫᱴᱟᱝ ᱠᱚᱢᱯᱤᱴᱤᱥᱟᱱ ᱨᱮ ᱫᱚᱨᱠᱟᱨ ᱫᱚ ᱫᱚᱨᱠᱟᱨ ᱠᱟᱱ ᱜᱮᱭᱟ ᱚᱱᱟ ᱠᱚᱫᱚ
ᱟᱹᱰᱤ ᱟᱹᱰᱤ ᱵᱷᱟᱜᱤᱼᱵᱷᱟᱜᱤ ᱛᱚ
ᱮᱠ ᱫᱚᱢ ᱦᱮᱸ ᱟᱪᱪᱷᱟ ᱟᱯᱮ ᱚᱱᱛᱮ ᱢᱟ ᱵᱩᱨᱩ ᱧᱮᱞᱚᱜᱼᱟ ᱥᱮ ᱟᱞᱮ ᱟᱞᱮ ᱥᱮᱫ ᱫᱚ ᱵᱩᱨᱩ ᱫᱚ ᱵᱟᱝ ᱜᱮ ᱟᱯᱮ ᱚᱱᱛᱮ ᱨᱮ ᱵᱚᱱ ᱵᱩᱨᱩ ᱠᱚ ᱧᱮᱞ ᱧᱟᱢᱚᱜ ᱜᱮᱭᱟ ᱯᱟᱞᱮᱱ ᱪᱮᱫ ᱪᱚ
ᱟᱞᱮ ᱥᱮᱫ ᱫᱚ ᱢᱟᱱᱮ ᱥᱩᱨ ᱥᱩᱨ ᱨᱮ ᱟᱢᱫᱟ ᱵᱩᱨᱩ ᱢᱮᱱᱟᱜ ᱟᱠᱟᱫᱟ ᱦᱟ
ᱚ ᱦᱮᱸ ᱛᱚ ᱪᱮᱫ ᱪᱮᱫ ᱵᱩᱨᱩ ᱠᱚ ᱵᱩᱨᱩ ᱨᱮᱱᱟᱜ ᱧᱩᱛᱩᱢ ᱠᱚᱢ ᱵᱟᱲᱟᱭ ᱜᱮᱭᱟ
ᱵᱩᱨᱩ ᱨᱮᱱᱟᱜ ᱧᱩᱛᱩᱢ ᱢᱤᱫᱴᱮᱱ ᱢᱮᱱᱟᱜ ᱠᱟᱫᱟ ᱥᱩᱥᱩᱱᱤᱭᱟᱹ ᱵᱩᱨᱩ ᱟᱡᱳᱫᱤᱭᱟᱹ ᱵᱩᱨᱩ ᱯᱟᱧᱪᱤᱛ ᱵᱩᱨᱩ ᱟᱞᱮ ᱫᱷᱟᱨᱮ ᱯᱟᱥᱮ ᱫᱚ ᱦᱟᱸᱜ ᱟᱢᱫᱟ ᱵᱩᱨᱩ ᱠᱚᱜᱮ ᱢᱮᱱᱟᱜ ᱠᱟᱫᱟ
ᱟᱪᱪᱷᱟ ᱟᱪᱪᱷᱟ ᱟᱪᱪᱷᱟ ᱯᱟᱧᱪᱤᱛ ᱵᱩᱨᱩ ᱢᱟ ᱟᱹᱰᱤ ᱧᱩᱢᱟᱱᱟᱜ ᱵᱩᱨᱩ ᱠᱟᱱᱟ ᱪᱮᱫᱟᱜ ᱥᱮ ᱠᱟᱨᱚᱱ ᱥᱮᱨᱮᱧ ᱠᱚᱨᱮ ᱦᱚᱸ ᱵᱚᱱ ᱟᱸᱡᱚᱢ ᱟᱠᱟᱜ ᱯᱟᱧᱤᱛ ᱵᱩᱨᱩ ᱪᱤᱛᱟᱸ ᱪᱮᱛᱟᱱ ᱨᱮ ᱡᱟᱦᱟᱱᱟᱜ ᱠᱚ ᱜᱮ ᱟᱹᱰᱤ ᱡᱩᱨ ᱧᱩᱛᱩᱢ ᱢᱮᱱᱟᱜ ᱟᱠᱟᱫᱟ ᱟᱡᱳᱫᱤᱭᱟᱹ ᱵᱩᱨᱩ ᱨᱮᱱᱟᱜ ᱦᱚᱸ ᱧᱩᱛᱩᱢ ᱢᱮᱱᱟᱜ ᱟᱠᱟᱫᱟ ᱟᱹᱰᱤ ᱡᱩᱨ ᱥᱮᱨᱮᱧ ᱛᱟᱞᱟ ᱠᱚᱛᱮ ᱦᱚᱸ ᱢᱮᱱᱟᱜ ᱟᱠᱟᱫᱟ ᱟᱪᱪᱷᱟ ᱟᱡᱚᱫᱤᱭᱟᱹ ᱵᱩᱨᱩ ᱟᱹᱰᱤ ᱡᱩᱨ ᱯᱷᱮᱢᱟᱥ ᱵᱩᱨᱩ ᱠᱟᱱᱟ ᱪᱮᱫ ᱠᱷᱟᱹᱛᱤᱨ ᱩᱱᱠᱩ ᱯᱷᱮᱢᱟᱥ ᱜᱮ ᱛᱟᱵᱚᱱᱟ ᱟᱵᱚ ᱥᱟᱱᱛᱟᱲ ᱠᱚ ᱛᱟᱞᱟ ᱨᱮ ᱚᱱᱟ ᱮᱢ ᱵᱟᱲᱟᱭ ᱜᱮᱭᱟ
ᱟᱵᱟᱨ ᱩᱱᱟᱹᱜ ᱠᱤᱪᱷᱩ ᱫᱚ ᱦᱟᱜ ᱵᱟᱹᱧ ᱵᱟᱰᱟᱭᱟ ᱛᱚ ᱟᱢᱜᱮ ᱡᱚᱫᱤᱢ ᱵᱟᱰᱟᱭ ᱠᱷᱟᱡ ᱤᱧ ᱦᱚᱭᱛᱳ ᱵᱩᱨᱩ ᱫᱤᱥᱚᱢ ᱨᱮᱱ ᱠᱟᱱᱟ ᱤᱧ ᱛᱚ ᱵᱟᱹᱧ ᱵᱟᱲᱟᱭᱟ ᱚᱱᱠᱟ ᱞᱮᱠᱟ
ᱟᱵᱚ ᱢᱟᱸ ᱟᱵᱩ ᱢᱟ ᱯᱷᱮᱢᱟᱥ ᱜᱮ ᱛᱟᱵᱚᱱᱟ ᱪᱮᱫᱟᱜ ᱥᱮ ᱚᱱᱟ ᱫᱚ ᱵᱟᱹᱭᱥᱟᱹᱠ ᱠᱩᱱᱟᱹᱢᱤ ᱨᱮ ᱤᱭᱟᱹ ᱠᱚ ᱪᱟᱞᱟᱜ ᱜᱮᱭᱟ ᱥᱮ ᱥᱮᱸᱫᱽᱨᱟ ᱠᱚ ᱪᱟᱞᱟᱜ ᱜᱮᱭᱟ ᱟᱹᱰᱤ ᱢᱟᱨᱟᱝ ᱥᱮᱸᱫᱽᱨᱟ ᱡᱷᱚᱛᱚ ᱠᱷᱚᱱᱟᱜ ᱦᱩᱭᱩᱜ ᱛᱟᱵᱚᱱᱟ ᱚᱱᱟ ᱠᱷᱟᱹᱛᱤᱨ ᱛᱮᱜᱮ ᱛᱚ ᱩᱱᱟᱹᱜ ᱯᱷᱮᱢᱟᱥ ᱜᱮᱭᱟ ᱮᱠᱫᱚᱢ ᱮᱠᱫᱚᱢ ᱟᱡᱚᱫᱤᱭᱟᱹ ᱵᱩᱨᱩ ᱫᱚ
ᱟᱯᱮ ᱥᱮᱱ ᱟᱨ ᱚᱡᱷᱟ ᱠᱚ ᱢᱮᱱᱟᱜ ᱠᱚᱜᱮᱭᱟ
ᱦᱳᱭ ᱚᱡᱷᱟ ᱫᱚ ᱢᱮᱱᱟᱜ ᱠᱚᱜᱮᱭᱟ ᱩᱱᱫᱤᱱ ᱞᱮᱠᱟᱱ ᱥᱟᱹᱨᱤᱭᱟᱱ ᱚᱡᱷᱟ ᱠᱚᱫᱚ ᱵᱟᱹᱱᱩᱜ ᱠᱚᱣᱟ ᱱᱮᱛᱟᱨ ᱫᱚ
ᱩ ᱚᱱᱟᱜ ᱨᱟᱱ ᱠᱚᱢ ᱡᱚᱢ ᱵᱟᱲᱟ ᱠᱟᱜ-ᱟ
ᱵᱟᱝ ᱜᱮ ᱵᱟᱝ ᱜᱮ ᱚᱡᱷᱟ ᱠᱚᱨᱮᱱᱟᱜ ᱡᱩᱲᱤ ᱵᱩᱴᱤ ᱨᱟᱱ ᱠᱚ ᱫᱚ ᱚᱱᱠᱟ ᱫᱚ ᱵᱟᱝ ᱜᱮ ᱟᱯᱮ ᱥᱮᱫ ᱫᱚ ᱡᱟᱹᱥᱛᱤ
ᱦᱮᱻ ᱵᱟᱰᱟᱭᱟᱢ ᱤᱭᱟᱹ ᱢᱟᱱᱮ ᱚᱡᱷᱟ ᱫᱚ ᱢᱟᱱᱮ ᱢᱟᱱᱮ ᱪᱮᱫᱠᱟ ᱨᱟᱱ ᱠᱚᱭ ᱡᱚᱢ ᱚᱪᱚ ᱠᱚᱜᱮ ᱭᱟᱭ
ᱚᱡᱷᱟ ᱨᱟ ᱚᱡᱷᱟ ᱫᱚ ᱡᱟᱹᱥᱛᱤ ᱚᱱᱟ ᱢᱟᱱᱮ ᱫᱟᱨᱮ ᱨᱮᱦᱮᱫ ᱥᱮᱸᱫᱮᱫ ᱨᱮᱱᱟᱜ ᱡᱟᱹᱥᱛᱤ ᱠᱚ ᱡᱚᱢᱪᱚ ᱠᱚᱜᱮᱭᱟ ᱛᱚ
ᱵᱟᱲᱟᱭ ᱜᱤᱭᱟᱹᱧ ᱚᱱᱠᱟ ᱢᱟ ᱟᱸᱡᱚᱢ ᱵᱟᱲᱟ ᱠᱟᱹᱫᱟᱹᱧ ᱢᱮᱱ ᱠᱷᱟᱱ ᱟᱯᱮ ᱚᱱᱛᱮ ᱢᱟᱸ ᱡᱟᱹᱥᱛᱤ ᱢᱮᱱᱟᱜ ᱠᱚᱣᱟ ᱯᱟᱞᱮᱱ ᱥᱮ ᱢᱮᱱᱟᱜ ᱠᱚᱣᱟ ᱥᱮ ᱵᱟᱹᱱᱩᱜ ᱠᱚᱣᱟ ᱚᱱᱛᱮ
ᱟᱞᱮ ᱥᱮᱫ ᱦᱟᱸ ᱢᱮᱱᱟᱜ ᱠᱚ ᱜᱮᱭᱟ ᱟᱨᱠᱤ ᱞᱟᱦᱟ ᱛᱮᱫᱚ ᱠᱚ ᱛᱟᱦᱮᱸ ᱠᱟᱱᱟ ᱮᱠᱷᱚᱱ ᱫᱚ ᱠᱷᱩᱵᱽ ᱠᱚᱢ ᱠᱚ ᱧᱮᱞᱚᱜ ᱠᱟᱱᱟ
ᱟᱪᱪᱷᱟ
ᱚᱦ-ᱦᱳᱭ
ᱛᱟᱦᱚᱞᱮ ᱟᱢᱮᱢ ᱡᱚᱢ ᱵᱟᱲᱟ ᱟᱠᱟᱫᱟ ᱚᱡᱷᱟ-ᱟᱜ ᱨᱟᱱ
ᱦᱩᱭ ᱡᱚᱢ ᱵᱟᱲᱟ ᱦᱩᱭ ᱟᱠᱟᱱᱟ
ᱦᱩᱸ ᱪᱮᱫᱞᱮᱠᱟ ᱟᱹᱭᱠᱟᱹᱜ-ᱟ ᱚᱱᱟ ᱨᱮ ᱡᱚᱢ ᱞᱮᱠᱷᱟᱱ
ᱨᱟᱱ ᱛᱮᱦᱟᱸᱜ ᱢᱳᱚᱴᱟᱢᱩᱴᱤ ᱢᱟᱱᱮ
ᱠᱟᱹᱢᱤᱨᱮ ᱞᱟᱜᱟᱜ-ᱟ ᱠᱤ
ᱦᱮᱸ ᱠᱟᱹᱢᱤᱨᱮ ᱞᱟᱜᱟᱣ ᱜᱮᱛᱚ ᱵᱚᱦᱩᱛ ᱦᱚᱲ ᱠᱚ ᱢᱚᱸᱚᱡᱚᱜ ᱠᱟᱱ ᱜᱮᱭᱟ ᱢᱚᱸᱡᱽ ᱠᱚᱫᱚ
ᱟᱪᱪᱷᱟ ᱟᱪᱪᱷᱟ
ᱛᱚ ᱩᱱᱠᱩ ᱫᱚ ᱦᱟᱸᱜ ᱦᱟᱱᱮ ᱵᱤᱨ ᱵᱩᱨᱩ ᱠᱷᱚᱱᱟᱜ ᱨᱟᱱ ᱠᱚ ᱟᱹᱜᱩᱭᱮᱫ ᱠᱟᱱᱟ ᱛᱚ ᱮᱠᱷᱚᱱ ᱦᱟᱸᱜ ᱵᱤᱨ ᱵᱩᱨᱩ ᱠᱚᱠᱚ ᱥᱮᱸᱜᱮᱞ ᱠᱚᱠᱚ ᱫᱷᱚᱨᱟᱣᱚᱜ ᱠᱟᱱᱟ ᱛᱚ ᱚᱱᱠᱟ ᱞᱮᱠᱟᱛᱮ ᱨᱟᱱ ᱦᱚᱸ ᱵᱟᱝ ᱧᱟᱢᱚᱜ ᱠᱟᱱᱟ
ᱟᱪᱪᱷᱟ ᱦᱮᱸ ᱛᱚ
ᱛᱮ ᱨᱟᱱ ᱠᱚ ᱟᱹᱜᱩᱛᱮ ᱠᱟᱹᱴᱤᱡ ᱚᱥᱩᱵᱤᱫᱟ ᱠᱚ ᱦᱩᱭᱩᱜ ᱠᱟᱱ ᱛᱟᱠᱚᱣᱟ ᱡᱮ ᱱᱚᱜ-ᱚᱭ ᱵᱤᱨ ᱵᱩᱨᱩ ᱠᱚ ᱥᱮᱸᱜᱮᱞ ᱠᱚᱠᱚ ᱛᱟᱨᱦᱟᱣᱟᱜ ᱠᱟᱱᱟ ᱱᱚᱣᱟ ᱴᱮᱠᱟᱣ ᱫᱟᱨᱟᱢ ᱞᱟᱹᱜᱤᱫ ᱩᱯᱟᱹᱭ ᱠᱚᱢ ᱞᱟᱹᱭ ᱫᱟᱲᱮᱭᱟᱜ-ᱟ᱾
ᱱᱚᱣᱟ ᱴᱮᱠᱟᱣ ᱫᱟᱨᱟᱢ ᱨᱮᱫᱚ ᱩᱸᱜ ᱪᱮᱫᱟᱜ ᱥᱮ ᱟᱵᱚ ᱢᱟᱹᱱᱢᱤ ᱵᱤᱨ ᱵᱩᱨᱩ ᱡᱚᱠᱷᱚᱱ ᱵᱚᱱ ᱪᱟᱞᱟᱜ-ᱟ ᱚᱱᱟ ᱠᱚᱨᱮ ᱫᱚ ᱚᱱᱮ ᱡᱟᱦᱟᱸᱭ ᱠᱚ ᱵᱤᱲᱤ ᱥᱤᱜᱟᱨᱮᱴ ᱠᱚᱠᱚ ᱧᱩᱭᱟ ᱛᱚ ᱚᱱᱟ ᱥᱮᱸᱜᱮᱞ ᱤᱫᱤ ᱠᱟᱛᱮ ᱩᱱᱠᱩ ᱫᱚ ᱪᱟᱞᱟᱣ ᱫᱚ ᱫᱚᱨᱠᱟᱨ ᱜᱮ ᱵᱟᱝ ᱠᱟᱱᱟ ᱚᱱᱟ᱾ ᱠᱚ ᱫᱚ ᱛᱟᱨᱯᱚᱨᱮ ᱚᱱᱟ ᱠᱚ ᱠᱷᱟᱹᱛᱤᱨ ᱛᱮᱜᱮ ᱛᱚ ᱡᱟᱦᱟᱸᱭ ᱦᱚᱭᱛᱚ ᱩᱱᱤ ᱧᱩ ᱠᱮᱫᱟᱭ ᱛᱚ ᱩᱸᱻ ᱥᱤᱲᱩᱵ ᱠᱮᱫᱟᱭ ᱛᱚ ᱦᱚᱭᱛᱚ ᱫᱷᱚᱨᱟᱣ ᱠᱟᱫᱟᱭ ᱟᱫᱚ ᱚᱱᱟ ᱦᱚᱭᱛᱚ ᱚᱸᱰᱮ ᱟᱝᱨᱟᱭ ᱜᱤᱰᱤ ᱦᱚᱴᱚ ᱠᱟᱫᱟ, ᱢᱮᱱᱠᱷᱟᱱ ᱚᱱᱠᱟ ᱛᱮᱜᱮᱛᱚ ᱵᱤᱨ ᱵᱩᱨᱩ ᱢᱟ ᱞᱚᱜ ᱠᱟᱱᱟ ᱥᱮ ᱚᱱᱟ ᱥᱟᱠᱟᱢ ᱠᱚ ᱨᱚᱦᱚᱲ ᱠᱚᱜ-ᱟ ᱚᱱᱠᱟ ᱠᱚᱛᱮ ᱜᱮ ᱟᱫᱚ ᱚᱱᱟ ᱠᱚ ᱡᱮᱱᱚ ᱟᱞᱚ ᱦᱩᱭᱩᱜ ᱢᱟ ᱦᱮᱸ
ᱥᱮ ᱚᱱᱟ ᱠᱷᱟᱹᱛᱤᱨ ᱡᱟ ᱨᱟᱱ ᱨᱮᱦᱮᱫ ᱢᱮᱱᱟᱜ ᱛᱟᱵᱚᱱᱟ ᱚᱱᱟ ᱠᱚ ᱦᱳᱭᱛᱳ ᱪᱟᱵᱟᱜ ᱠᱟᱱ ᱛᱟᱵᱚᱱᱟ ᱥᱮᱫᱟᱭ ᱢᱟ ᱦᱟᱸᱜ ᱠᱚ ᱞᱟᱹᱭᱟ ᱚᱱᱟ ᱨᱟᱱ ᱨᱮᱦᱮᱫ ᱡᱚᱢ ᱠᱟᱛᱮ ᱜᱮ ᱵᱟᱧᱪᱟᱣ ᱠᱚ ᱛᱟᱦᱮᱸ ᱠᱟᱱᱟ᱾ ᱦᱩᱸ
ᱠᱚ ᱮᱢ ᱛᱟᱦᱮᱸ ᱠᱟᱱᱟ ᱵᱟᱣᱞᱟ ᱛᱮᱜᱤ ᱛᱟᱦᱮᱸ ᱠᱟᱱᱟ ᱡᱚᱜ
ᱦᱮᱸ ᱵᱟᱣᱞᱟ ᱠᱟᱛᱷᱟᱢ ᱞᱟᱹᱭ ᱠᱮᱜ-ᱟ ᱵᱟᱣᱞᱟᱢ ᱡᱚᱢ ᱵᱟᱲᱟ ᱟᱠᱟᱜ ᱜᱮᱭᱟ
ᱦᱮᱸ ᱡᱚᱢ ᱠᱟᱫᱟᱹᱧ ᱟᱞᱮ ᱫᱚ ᱚᱱᱟ ᱫᱚ ᱰᱟᱠ ᱥᱚᱝᱠᱨᱟᱱᱛᱤ ᱨᱮᱞᱮ ᱡᱚᱢ ᱜᱮᱭᱟ᱾
ᱚ ᱟᱪᱪᱷᱟ ᱵᱟᱣᱞᱟ ᱪᱮᱫᱠᱟ ᱵᱩᱡᱷᱟᱹᱜ ᱜᱮᱭᱟ ᱞᱟᱹᱭ ᱢᱮᱥᱮ ᱛᱟᱦᱞᱮ
ᱮᱠᱫᱚᱢ ᱚᱱᱟᱫᱚ ᱵᱮᱥᱤ ᱦᱮᱣᱮᱨ ᱦᱚᱸ ᱵᱟᱭ ᱵᱩᱡᱷᱟᱹᱜ-ᱟ ᱪᱮᱫᱦᱚᱸ ᱵᱟᱝᱟ ᱢᱟᱱᱮ ᱟᱹᱰᱤ ᱪᱚᱨᱚᱠ ᱵᱩᱡᱷᱟᱹᱜ-ᱟ ᱚᱱᱟ ᱨᱮᱱᱟᱜ ᱚᱱᱟ ᱨᱮᱱᱟᱜ ᱚᱱᱟ ᱨᱮᱱᱟᱜ ᱥᱟᱫᱴᱟᱜ ᱫᱚ ᱠᱟᱹᱡ ᱟᱹᱰᱤ ᱟᱞᱟᱫᱟ ᱨᱚᱠᱚᱢ ᱠᱟᱱᱟ ᱚᱱᱟ ᱫᱚ ᱨᱟᱱ ᱞᱮᱠᱟᱭ ᱠᱟᱹᱢᱤᱭᱟ ᱟᱵᱚᱣᱟᱜ ᱦᱚᱲᱢᱚ ᱨᱮ ᱵᱚᱪᱷᱚᱨ ᱵᱷᱳᱨ ᱨᱮ ᱚᱱᱟ ᱫᱚ ᱡᱚᱢ ᱫᱚ ᱟᱹᱰᱤ ᱞᱟᱹᱠᱛᱤ ᱠᱟᱱᱟ ᱟᱯᱮ
ᱵᱟᱣᱞᱟ ᱫᱚ ᱚᱠᱟ ᱠᱚᱨᱮ ᱧᱟᱢᱚᱜ ᱜᱮᱭᱟᱢ ᱞᱟᱹᱭ ᱫᱟᱲᱮᱭᱟᱜ-ᱟ
ᱵᱤᱨ ᱵᱤᱨ ᱠᱚᱨᱮ ᱧᱟᱢᱚᱜ-ᱟ ᱚᱱᱟ ᱫᱚ ᱡᱟᱹᱥᱛᱤ᱾ ᱟᱹᱛᱩ ᱫᱤᱥᱚᱢ ᱠᱚᱨᱮ ᱦᱚᱸ ᱧᱟᱢᱚᱜ ᱜᱮᱭᱟ ᱢᱮᱱᱠᱷᱟᱱ ᱚᱱᱟᱫᱚ ᱢᱟᱱᱮ ᱚᱱᱠᱟ ᱞᱟᱴᱟ ᱠᱚᱨᱮ ᱜᱮ ᱧᱟᱢᱚᱜ-ᱟ ᱚᱱᱟ ᱫᱚ ᱥᱟᱯᱷᱟ ᱥᱟᱯᱷᱤ ᱡᱟᱭᱜᱟ ᱠᱚᱨᱮ ᱫᱚ ᱡᱮ ᱫᱟᱨᱮᱜ-ᱟ ᱚᱱᱠᱟ ᱫᱚ ᱵᱟᱝ-ᱟ᱾ ᱵᱤᱨ ᱵᱤᱨ ᱡᱟᱹᱥᱛᱤ ᱵᱤᱨ ᱠᱚᱨᱮ ᱜᱮ ᱧᱟᱢᱚᱜ-ᱟ᱾
ᱦᱩᱸ
ᱟᱨ ᱵᱟᱣᱨ ᱵᱟᱣᱞᱟ ᱛᱤᱠᱤ ᱨᱮᱱᱟᱜ ᱯᱨᱚᱥᱮᱥ ᱠᱚ ᱪᱮᱫᱠᱟ ᱦᱩᱭᱩᱜ ᱜᱮᱭᱟ ᱵᱟᱲᱟᱭ ᱜᱮᱭᱟᱢ ᱪᱮᱠᱟ ᱠᱟᱛᱮ ᱵᱚᱱ ᱛᱤᱠᱤᱭᱟ ᱵᱟᱣᱞᱟ ᱛᱤᱠᱤ ᱠᱚ
ᱦᱟᱸᱜ ᱵᱟᱹᱧ ᱵᱟᱲᱟᱭ ᱠᱟᱫᱟ ᱚᱱᱠᱟ ᱦᱟᱸᱜ ᱦᱩᱭᱩ ᱠᱟᱱᱟ ᱟᱨ ᱵᱟᱟᱣᱞᱟ ᱢᱟᱱᱮ ᱚᱱᱠᱟ ᱫᱟᱨᱮ ᱨᱮ ᱡᱚᱜ ᱜᱮᱭᱟ ᱥᱮ ᱢᱟᱱᱮ ᱪᱮᱫᱞᱮᱠᱟ ᱚᱱᱟᱢ ᱞᱟᱹᱭ ᱫᱟᱲᱮᱭᱟᱜᱼᱟ
ᱵᱟᱣᱞᱟ ᱫᱚ ᱫᱟᱨᱮ ᱠᱚᱨᱮ ᱫᱚ ᱵᱟᱭ ᱡᱚᱜᱼᱟ ᱵᱟᱟᱣᱞᱟ ᱫᱚ ᱨᱮᱦᱮᱫ ᱨᱮ ᱠᱷᱚᱱᱟᱜ ᱤᱭᱟᱹᱜᱼᱟ ᱚᱰᱚᱠᱚᱜ-ᱟ ᱢᱟᱱᱮ ᱫᱟᱜ ᱫᱚ ᱞᱟᱛᱟᱨ ᱨᱮ ᱫᱟᱜ ᱛᱟᱦᱮᱱᱟ ᱢᱮᱱᱠᱷᱟᱱ ᱫᱟᱲᱮᱜ